ᱦᱟᱞᱳ᱾
ᱦᱮᱸ ᱞᱟᱹᱭ ᱫᱟᱞᱤᱧ ᱡᱚᱦᱟᱨ ᱜᱮ ᱜᱚᱝᱠᱮ᱾
ᱦᱮᱸ ᱡᱚᱦᱟᱨ ᱪᱮᱫᱞᱮᱠᱟ? ᱟᱹᱞᱤᱧᱟᱜ ᱟᱲᱟᱝ ᱟᱸᱡᱚᱢᱚᱜ ᱠᱟᱱᱟ ᱟᱹᱰᱤ ᱱᱟᱯᱟᱭ ᱜᱮ᱾
ᱞᱟᱹᱭ ᱫᱟᱞᱤᱧ ᱜᱚᱝᱠᱮ ᱵᱟᱝ ᱟᱸᱡᱚᱢ
ᱢᱚᱸᱡᱽ ᱛᱮᱦᱟᱸᱜ ᱚᱱᱠᱟ ᱟᱲᱟᱝ ᱵᱟᱝ ᱟᱸᱡᱚᱢ ᱦᱤᱡᱩᱜ ᱠᱟᱱᱟ ᱟᱫᱚ ᱧᱚ ᱜ ᱠᱟᱱᱟ ᱥᱮ ᱵᱟᱝ ᱦᱟᱸᱜ
ᱞᱟᱹᱭᱫᱟᱞᱤᱧ ᱪᱮᱫ ᱠᱚ ᱛᱟᱦᱚᱞᱮ ᱪᱤᱠᱟᱹ ᱵᱟᱲᱟᱭᱟᱵᱮᱱ
ᱦᱟᱞᱳ᱾
ᱞᱟᱹᱭ ᱮᱫᱟᱞᱤᱧ ᱪᱮᱫ ᱠᱚᱵᱮᱱ ᱪᱤᱧᱠᱟᱭᱮᱫᱟ?
ᱟᱹᱞᱤᱧᱟᱜ ᱟᱲᱟᱝ ᱟᱸᱡᱚᱢᱚᱜ ᱠᱟᱱᱟ ᱥᱮ ᱵᱟᱝ ᱟᱵᱮᱱᱟᱜ ᱩᱱᱟᱹᱜ ᱱᱟᱯᱟᱭ ᱵᱟᱝ ᱦᱤᱡᱩᱜ᱾ ᱟᱵᱤᱱᱟᱜ ᱟᱲᱟᱝ
ᱚ ᱚ ᱞᱟᱹᱭᱫᱟᱞᱤᱧ ᱱᱤᱛᱚᱜ ᱱᱤᱛᱚᱜ ᱵᱮᱥ ᱜᱤ ᱟᱸᱡᱚᱢᱚᱜ ᱠᱟᱱᱟ ᱥᱮ ᱪᱮᱫᱠᱟ? ᱦᱮᱞᱳ
ᱪᱮᱫ ᱦᱚᱸ ᱡᱟᱦᱟᱱᱟᱜ ᱫᱚ ᱵᱟᱝ ᱪᱤᱠᱠᱟ ᱦᱩᱭᱱᱟ ᱱᱤᱛᱚᱜᱜ ᱴᱟᱺᱰᱤ ᱥᱮᱫ ᱜᱮ ᱦᱮᱡ ᱵᱟᱲᱟ ᱦᱩᱭ ᱟᱠᱟᱱᱟ᱾ ᱫᱚ ᱵᱮᱜ ᱜᱮ ᱟᱸᱡᱚᱢᱟ ᱟᱹᱞᱤᱧ ᱢᱟᱞᱤᱧ ᱟᱸᱡᱚᱢ ᱠᱟᱱ ᱜᱮᱭᱟ ᱟᱵᱮᱱ ᱵᱟᱵᱮᱱ ᱦᱮᱞᱳ
ᱦᱮᱸ ᱜᱚᱝᱠᱮ ᱟᱸᱡᱚᱢ ᱫᱚᱭᱧ ᱟᱸᱡᱚᱢᱮᱜ ᱜᱮᱭᱟ᱾
ᱦᱟᱞᱳ
ᱚ ᱞᱟᱹᱭᱫᱟᱞᱤᱧ ᱛᱟᱦᱚᱞᱮ ᱪᱮᱫ ᱠᱚ ᱪᱮᱠᱟ ᱵᱟᱲᱟ ᱦᱩᱭᱩᱜ ᱠᱟᱱᱟ ᱢᱚᱡᱽ ᱛᱮ ᱨᱮᱱᱟᱜ?
ᱟᱪᱪᱷᱟ ᱟᱸᱡᱚᱢ ᱠᱟᱛᱷᱟ ᱦᱚᱸ ᱵᱟᱵᱮᱱ ᱨᱚᱲᱮᱫ ᱠᱟᱱ ᱪᱮᱠᱟᱛᱮᱯᱮ ᱵᱩᱡᱷᱟᱹᱜ ᱠᱟᱱ ᱛᱟᱦᱮᱸᱫ᱾
ᱢᱟᱱᱮ ᱠᱟᱴᱟ ᱠᱟᱴᱟ ᱟᱸᱡᱚᱢᱚᱜ ᱠᱟᱱᱟ ᱥᱮ ᱛᱟᱦᱞᱮ ᱢᱚᱸᱡᱽ ᱛᱮ ᱵᱟᱹᱧ ᱟᱸᱡᱚᱢ ᱫᱟᱲᱮᱭᱟᱫᱟ᱾
ᱛᱚᱵᱮ ᱫᱚ ᱯᱟᱥᱮᱡ ᱱᱮᱴᱣᱟᱨᱠ ᱮ ᱰᱤᱥᱴᱟᱵᱮᱫ ᱠᱟᱱ ᱛᱟᱹᱞᱤᱧᱟ ᱥᱮ ᱪᱮᱫ ᱞᱮᱠᱟᱛᱮ᱾
ᱦᱩᱸᱩ ᱦᱩᱭᱩᱜᱼᱟ ᱚᱱᱟ ᱦᱚᱸ ᱛᱟᱦᱟᱞᱮ ᱞᱟᱹᱭ ᱮᱫᱟᱞᱤᱧ ᱜᱚᱝᱠᱮ ᱟᱯᱮ ᱠᱚ ᱥᱮᱫ ᱫᱚ ᱫᱟᱜ ᱡᱟᱹᱲᱤ ᱫᱚ ᱪᱮᱫ ᱞᱮᱠᱟ ᱦᱩᱭᱮᱱᱟ?
ᱦᱮᱸ ᱟᱞᱮᱮᱥᱮᱫ ᱫᱚ ᱱᱚᱜ ᱚᱭ ᱫᱟᱜ ᱡᱟᱹᱲᱤᱭᱟᱜ ᱠᱟᱱ ᱜᱮᱭᱟ ᱱᱚᱜ ᱚᱭ ᱛᱮᱦᱮᱧ ᱦᱚᱭ ᱫᱟᱜ ᱟᱠᱟᱫ ᱜᱮᱭᱟ᱾ ᱟᱫᱚ ᱟᱯᱮ ᱥᱮᱭᱟᱜ ᱜᱮ ᱦᱟᱸᱜ ᱞᱟᱹᱭ ᱢᱮᱸ ᱫᱟᱜ ᱡᱟᱹᱲᱤ ᱠᱚᱫᱚ?
ᱱᱚᱛᱮ ᱦᱚᱸ ᱜᱚᱝᱠᱮ ᱵᱟᱨᱯᱮ ᱫᱤᱱ ᱫᱷᱚᱨᱮ ᱫᱟᱜ ᱡᱟᱹᱲᱤᱭᱟ ᱟᱫᱚ- ᱪᱮᱫᱠᱟ ᱞᱟᱹᱭᱟᱢᱟ ᱮᱢᱚᱱᱮ ᱫᱟᱜ ᱡᱟᱹᱲᱤᱭᱮᱫᱟ ᱥᱮ ᱡᱮ ᱡᱮᱠᱳᱱᱳ ᱠᱳᱱᱳ ᱢᱟᱱᱮ᱾ ᱦᱩᱲᱩ ᱦᱩᱲᱩ ᱤᱭᱟᱹ ᱞᱟᱹᱜᱤᱫ ᱦᱚᱸ ᱨᱚᱦᱚᱭ ᱞᱟᱹᱜᱤᱫ ᱦᱚᱸ ᱢᱟᱱᱮ ᱵᱟᱝ ᱦᱩᱭᱩᱜ ᱠᱟᱱᱟ ᱟᱨ ᱚᱱᱠᱟ ᱠᱟᱹᱴᱤᱡ ᱠᱟᱹᱴᱤᱡ ᱫᱟᱜᱫᱚ ᱛᱚᱞᱮ ᱠᱷᱟᱱ ᱫᱚ ᱵᱟᱝ ᱦᱩᱭ ᱞᱟᱹᱜᱤᱫᱚᱜ ᱠᱟᱱᱟ ᱥᱮ᱾ ᱠᱷᱮᱛ ᱠᱚ ᱨᱚᱦᱚᱲ ᱜᱮ ᱛᱟᱦᱮᱸ ᱠᱟᱱᱟ ᱟᱨ ᱜᱚᱴᱟ ᱫᱤᱱ ᱫᱷᱚᱨᱮ ᱡᱟᱹᱯᱩᱫ ᱫᱚᱦᱚ ᱠᱟᱫᱟ ᱟᱨ ᱞᱟᱹᱭ ᱫᱚ ᱫᱚ᱾ ᱡᱮᱢᱚᱱ ᱪᱮᱫ ᱤᱧ ᱞᱟᱹᱭᱟ ᱥᱮ ᱵᱮᱥᱴᱷᱤᱠ ᱫᱚ ᱢᱟᱱᱮ ᱵᱟᱭ ᱫᱟᱜ ᱫᱟᱲᱮᱭᱟᱜ ᱠᱟᱱᱟᱹ ᱾
ᱟᱪᱪᱷᱟ ᱟᱞᱮ ᱥᱮᱫ ᱦᱚᱸ ᱱᱚᱜᱼᱚᱸᱚᱭ ᱚᱱᱠᱟ ᱜᱮ ᱦᱟᱸᱜ ᱟᱫᱚ ᱫᱟᱜ ᱫᱚ ᱦᱟᱸᱜ ᱱᱚᱜ ᱚᱭ ᱤᱱᱟᱹᱜ ᱠᱟᱡᱟᱠ ᱫᱚ ᱵᱚᱞᱮ ᱟᱹᱣᱨᱤ ᱫᱟᱜᱟ ᱵᱚᱞᱮ ᱡᱟᱜᱮ ᱪᱟᱯᱟᱝ ᱪᱩᱯᱩᱝᱧ ᱧᱩᱨᱩ ᱵᱟᱲᱟᱜ ᱠᱟᱱ ᱜᱤᱭᱟᱹ᱾ ᱟᱫᱚ ᱚᱱᱟ ᱨᱚᱦᱚᱭ ᱫᱷᱟᱹᱨᱤᱡ ᱫᱚ ᱦᱟᱸᱜ ᱮᱠᱟᱞ ᱜᱮ ᱟᱹᱣᱨᱤ ᱫᱟᱜᱟᱹ᱾
ᱦᱮᱸ ᱟᱪᱪᱷᱟ ᱱᱚᱛᱮ ᱦᱚᱸ ᱜᱚᱝᱠᱮ ᱚᱱᱠᱟᱜᱮ ᱛᱟᱦᱚᱞᱮ᱾ ᱜᱚᱝᱠᱮ ᱞᱟᱹᱭ ᱮ ᱫᱟᱞᱤᱝ ᱟᱯᱮ ᱠᱚᱫᱚ ᱛᱤᱱ ᱛᱤᱱᱟᱹᱜ ᱵᱚᱲᱚ ᱪᱟᱹᱥᱤ ᱠᱟᱱ ᱛᱟᱯᱮ? ᱦᱮᱞᱳ
ᱦᱮᱸ ᱜᱚᱝᱠᱮ ᱨᱚᱲ ᱢᱮ?
ᱦᱮᱸ ᱞᱟᱹᱭ ᱫᱟ ᱞᱤᱧ ᱟᱯᱮ ᱫᱚ ᱛᱤᱱᱟᱜ ᱜᱟᱱ ᱛᱤᱱᱟᱹᱜ ᱵᱚᱲᱚ ᱪᱟᱹᱥᱤ ᱠᱟᱱ ᱛᱟᱯᱮ
ᱦᱮᱸ ᱟᱹᱰᱤ ᱞᱟᱹᱴᱩ ᱫᱚ ᱦᱟᱸᱜ ᱵᱟᱝ ᱜᱮ ᱱᱚᱜᱚᱭ ᱢᱮᱛᱟᱜ ᱢᱮ ᱠᱟᱹᱴᱤᱡ ᱢᱟᱴᱤᱡ ᱜᱮ ᱪᱟᱥ ᱵᱟᱥ ᱫᱚ ᱦᱩᱭᱩᱜᱼᱟ ᱦᱩᱲᱩ ᱜᱮ ᱡᱟᱹᱥᱛᱤ ᱫᱚ ᱦᱟᱸᱜ ᱠᱚ ᱪᱟᱥᱟ ᱟᱨ ᱤᱱᱟᱹ ᱵᱟᱫ ᱠᱟ ᱠᱟᱛᱮᱫ ᱦᱚᱸ ᱢᱮᱛᱟᱜ ᱢᱮ ᱟᱨ ᱟᱭᱢᱟ ᱜᱟᱱ ᱪᱟᱥᱵᱟᱥ ᱦᱩᱭᱩᱜᱼᱟ ᱵᱷᱩᱴ ᱢᱟᱥᱨᱤ ᱠᱮᱥᱨᱤ ᱜᱩᱦᱩᱢ ᱛᱩᱲᱤ ᱠᱚ ᱱᱚᱣᱟ ᱠᱚ ᱟᱹᱰᱤ ᱜᱟᱱ ᱞᱮ ᱪᱟᱥᱵᱟᱥᱟ ᱟᱨ ᱤᱱᱟᱹ ᱵᱟᱫᱽ ᱠᱟᱛᱮᱫ ᱡᱚᱠᱷᱚᱱᱮᱢ ᱧᱮᱞᱟ ᱛᱚ ᱡᱚᱱᱰᱨᱟ ᱚᱱᱟᱜ ᱤᱭᱟᱹ ᱠᱚ ᱨᱟᱦᱮᱲ ᱠᱚᱸ ᱟᱹᱰᱤ ᱜᱟᱱ ᱜᱮ ᱨᱟᱦᱮᱲ ᱠᱚ ᱦᱚᱸ ᱟᱹᱰᱤᱜᱟᱱ ᱜᱮ ᱪᱟᱥᱵᱟᱥ ᱦᱩᱭᱩᱜᱼᱟᱪᱪᱷᱟ ᱟᱯᱮ ᱥᱮᱫ ᱱᱚᱱᱛᱮ ᱪᱮᱫ ᱠᱚ ᱟᱨ ᱪᱟᱥᱵᱟᱥ ᱫᱚ ᱵᱟᱲᱟᱭ ᱦᱩᱲᱩ ᱵᱟᱫᱽ ᱠᱟᱛᱮᱜ
ᱱᱚᱛᱮ ᱦᱩᱲᱩ ᱵᱟᱫ ᱠᱟᱛᱮ ᱛᱮ ᱦᱟᱜ ᱡᱮᱢᱚᱱ ᱟᱢᱮᱢ ᱞᱟᱹᱭ ᱠᱮᱫᱟ ᱚᱱᱠᱟ ᱜᱮ ᱟᱫᱚ ᱡᱮ ᱯᱚᱨᱤᱢᱟᱱ ᱤᱭᱟᱹᱭ ᱫᱟ ᱥᱮ ᱯᱚᱨᱤᱢᱟᱱ ᱫᱚ ᱮᱠᱷᱚᱱ ᱫᱚ ᱦᱟᱸᱜ ᱟᱹᱣᱨᱤ ᱠᱚ ᱤᱭᱟᱹ ᱵᱟᱲᱟᱭ ᱜᱮᱭᱟ
ᱦᱮᱸ
ᱦ
ᱟᱞᱮ ᱫᱚ ᱟᱞᱮ ᱠᱚᱫᱚ ᱯᱟᱹᱦᱤᱞ ᱠᱷᱚᱱᱟᱜ ᱜᱮ ᱢᱟᱱᱮ ᱮᱠᱴᱩ ᱞᱟᱹᱴᱩ ᱧᱚᱜ ᱜᱮᱭᱟ ᱞᱮ ᱪᱟᱹᱥᱤ ᱠᱚᱫᱚ
ᱦᱮᱸ
ᱜᱚᱝᱠᱮ ᱛᱟᱦᱚᱞᱮ ᱵᱚᱞ ᱠᱚᱫᱚᱵᱮᱱ ᱠᱷᱮᱞᱳᱱ ᱛᱟᱦᱮᱸᱱ ᱜᱮᱭᱟ ᱥᱮ ᱵᱟᱝ
ᱦᱮᱸ ᱵᱚᱞ ᱠᱚᱫᱚ ᱦᱟᱸᱜ ᱱᱚᱜᱼᱚᱭ ᱱᱤᱛᱚᱜ ᱫᱟᱜ ᱧᱩᱨᱩᱜ ᱠᱟᱱᱟ ᱥᱮ ᱯᱩᱨᱟᱹ ᱴᱟᱺᱰᱤ ᱦᱚᱸ ᱞᱚᱥᱚᱫ ᱵᱟᱲᱟᱣ ᱟᱠᱟᱱᱟ ᱟᱫᱚ ᱚᱱᱟ ᱛᱮ ᱜᱟ ᱛᱮ ᱵᱟᱝ ᱦᱩᱭᱩᱜ ᱠᱟᱱᱟ ᱱᱤᱛᱚᱜ ᱫᱚ ᱟᱫᱚ ᱦᱟᱸᱜ ᱞᱟᱦᱟ ᱛᱮᱫᱚ ᱜᱟᱛᱮ ᱵᱟᱲᱟᱜ ᱦᱩᱭᱩᱜ ᱠᱟᱱ ᱛᱟᱦᱮᱸᱱ ᱜᱮᱭᱟ ᱟᱫᱚ ᱱᱮᱛᱟᱨ ᱫᱚ ᱚᱱᱮ ᱠᱚ ᱢᱮᱱᱟ ᱚᱱᱠᱟ ᱜᱟᱛᱮᱜ ᱵᱟᱝ ᱦᱩᱭᱩᱜ ᱠᱟᱱᱟ ᱟᱫᱚ ᱟᱯᱮ ᱥᱮᱫ ᱫᱚ ᱪᱮᱫᱞᱮᱠᱟ ᱵᱚᱞ ᱠᱚᱫᱚ ᱜᱟᱛᱮᱜ ᱦᱩᱭᱩᱜ ᱠᱟᱱ ᱜᱮᱭᱟ ᱟᱯᱮ ᱫᱚ ᱥᱮ ᱵᱟᱯᱮ ᱜᱟᱛᱮ ᱵᱟᱲᱟᱜᱼᱟ ᱟᱯᱮ ᱦᱚᱸ
ᱞᱮ ᱜᱟᱛᱮᱜ ᱛᱟᱦᱮᱸᱱ ᱜᱮᱭᱟ ᱞᱮ ᱜᱚᱝᱠᱮ ᱟᱞᱮ ᱦᱚᱸ ᱪᱟᱞᱟᱣ ᱵᱟᱲᱟ ᱦᱩᱭᱩᱜ ᱠᱟᱱ ᱛᱟᱦᱮᱸᱱ ᱜᱮᱭᱟ ᱚᱱᱠᱟ ᱡᱮᱢᱚᱱ ᱠᱚ ᱠᱷᱮᱞ ᱪᱚᱭᱮᱫ ᱛᱟᱦᱮᱸᱱ ᱜᱮᱭᱟ ᱯᱳᱞᱴᱨᱤ ᱠᱷᱮᱞ ᱦᱚᱳᱭᱛᱳ ᱥᱩᱠᱨᱤ ᱠᱷᱮᱞ ᱡᱟᱦᱱᱟᱜ ᱠᱷᱮᱞ ᱠᱚ ᱢᱟᱱᱮ ᱥᱚᱨᱦᱟᱭ ᱠᱚ ᱡᱚᱠᱷᱚᱱ ᱦᱩᱭᱩᱜ ᱛᱟᱦᱮᱸᱱ ᱛᱟᱵᱚᱱ ᱜᱮᱭᱟ ᱥᱮ ᱦᱮᱸ ᱛᱚᱠᱷᱚᱱ ᱫᱚ ᱞᱟᱹᱭ ᱢᱟᱱᱮ ᱥᱩᱠᱨᱤ ᱠᱷᱮᱞ ᱜᱮ ᱛᱚᱠᱷᱚᱱ ᱫᱚ ᱵᱮᱥᱤ ᱠᱚᱫᱚ ᱦᱩᱭᱩᱜ ᱛᱟᱦᱮᱸᱱ ᱜᱮᱭᱟ ᱥᱮ ᱮᱠᱷᱚᱱ ᱫᱚ ᱱᱚᱜᱼᱚᱭ ᱯᱳᱚᱞᱴᱨᱤ ᱠᱷᱮᱞ ᱫᱚᱞᱴᱨᱤ ᱴᱟᱠᱟ ᱠᱷᱮᱞ ᱠᱚ ᱦᱩᱭᱩᱜ ᱛᱟᱦᱮᱸᱱ ᱜᱮᱭᱟ ᱩ ᱦᱳᱭ ᱥᱮ ᱜᱚᱝᱠᱮ ᱛᱟᱦᱚᱞᱮ ᱟᱵᱮᱱ ᱫᱚ ᱛᱤᱱᱟᱹᱜ ᱜᱟᱱ ᱴᱩᱨᱱᱟᱢᱮᱱᱴ ᱠᱚᱵᱮᱱ ᱠᱷᱮᱞ ᱵᱟᱲᱟ ᱟᱠᱟᱱ ᱛᱮ
ᱦᱩᱸᱮᱨ ᱥᱮᱨ
ᱦᱮᱞᱳ